ᱱᱟᱛᱮ ᱛᱤᱱᱟᱹᱜ ᱜᱟᱱ ᱦᱟᱸᱜ ᱦᱩᱭ ᱟᱠᱟᱱ ᱛᱟᱢᱟ ᱱᱤᱛᱳᱜ ᱫᱚ ᱯᱮ ᱜᱮᱞ ᱛᱤᱭᱳᱟᱹᱜ ᱠᱟᱫᱟ ᱥᱮ ᱵᱟᱨᱜᱮᱞ ᱤᱨᱟᱹᱞ ᱦᱩᱭᱠᱟᱱ ᱥᱮ ᱵᱟᱨᱜᱮᱞ ᱟᱨᱮ ᱦᱳᱭ ᱠᱟᱱ ᱛᱟᱢᱟ?
ᱩᱸᱻ ᱵᱟᱨᱜᱮ ᱟᱨᱮ ᱦᱟᱸᱜ ᱦᱩᱭ ᱠᱟᱱᱟ ᱱᱤᱛᱚᱜ ᱫᱚ ᱟᱨ ᱱᱤᱭᱟᱹ ᱠᱷᱟᱡ ᱫᱚ
ᱯᱮ ᱜᱮᱞ ᱦᱟᱸᱜ, ᱦᱳᱭ ᱦᱳᱭ ᱦᱳᱭ ᱮᱠᱫᱚᱢ ᱱᱟᱯᱟᱭ᱾ ᱛᱟᱦᱞᱮ ᱟᱢ ᱡᱮ ᱱᱚᱜ-ᱚᱭ ᱯᱷᱳᱱ ᱛᱮ ᱨᱚᱲ ᱥᱮ ᱥᱟᱢᱟᱝ ᱥᱟᱢᱟᱝ ᱨᱚᱲ ᱚᱠᱟ ᱞᱮᱠᱟᱱᱟ ᱨᱚᱲ ᱫᱚ ᱵᱮᱥ ᱱᱟᱯᱟᱭᱮᱢ ᱵᱩᱡ? ᱜᱮᱭᱟ ᱡᱟᱦᱟᱸ ᱫᱚ ᱟᱵᱚ ᱢᱟᱱᱮ ᱵᱟᱭ ᱥᱟᱺᱜᱤᱧ ᱵᱚᱱᱟ ᱠᱤᱱᱛᱩ ᱦᱟᱸᱜ ᱧᱮᱞ ᱢᱮ ᱨᱚᱲ ᱛᱮᱦᱚᱸ ᱩᱱᱟᱹᱜ ᱟᱱᱟᱴ ᱥᱮ ᱮᱴᱠᱮᱴᱚᱬᱮ ᱵᱟᱭ ᱵᱩᱡᱩᱜᱼᱟ ᱡᱟᱦᱟᱸ ᱛᱟᱞᱟᱭ ᱛᱟᱦᱟᱸᱜ ᱟᱵᱚ ᱥᱮ ᱵᱟᱹᱲᱤᱡ ᱵᱟᱝᱵᱚ ᱵᱩᱡᱟ᱾ ᱢᱟᱥᱮ ᱟᱵᱚᱣᱟᱜ ᱥᱟᱹᱜᱟᱹᱭ ᱴᱟᱜ ᱵᱟᱝ ᱨᱟᱹᱯᱩᱫᱚᱜ ᱠᱟᱱᱟ ᱚᱱᱮ ᱤᱱᱠᱟᱱᱟᱜ ᱚᱠᱟᱴᱟᱜ ᱵᱮᱥᱮᱢ ᱵᱩᱪ ᱠᱮᱭᱟ ᱞᱟᱹᱭ ᱠᱮᱟᱢ ᱱᱚᱣᱟ ᱵᱮᱯᱟᱨᱛᱮ ᱠᱟᱹᱴᱤᱡ
ᱟᱪᱪᱷᱟ ᱟᱸ ᱤᱧ ᱫᱚ ᱦᱟᱸᱜ ᱤᱧ ᱞᱟᱹᱭᱟ ᱡᱮ ᱮᱸ ᱱᱚᱣᱟ ᱞᱮᱠᱟᱛ ᱛᱮᱫᱚᱧ ᱞᱮᱭᱟ ᱟᱵᱚ ᱫᱚ ᱥᱟᱢᱟᱝ ᱥᱟᱢᱟᱝ ᱵᱚᱱ ᱨᱚᱯᱚᱲ ᱞᱮᱱᱠᱷᱟᱡ ᱟᱹᱰᱤ ᱮᱸ ᱱᱟᱯᱟᱭ ᱠᱟᱱᱟ ᱟᱵᱚ ᱞᱟᱹᱜᱤᱫ ᱫᱚ ᱡᱟᱸᱦᱟᱸ ᱟᱵᱚ ᱫᱚ ᱥᱟᱹᱜᱟᱹᱭ ᱢᱤᱜᱴᱟᱝ ᱮᱸ ᱱᱟᱯᱟᱭ ᱛᱟᱦᱮᱱ ᱛᱟᱵᱚᱱᱟ ᱟᱨ ᱱᱚᱝᱠᱟ ᱯᱷᱳᱱ ᱛᱮᱵᱚᱱ ᱨᱚᱯᱚᱲ ᱵᱟᱲᱟ ᱞᱮᱱᱠᱷᱟᱡ ᱫᱚ ᱦᱟᱸᱜ ᱟᱸ ᱟᱵᱚ ᱫᱚ ᱩᱸ ᱢᱤᱜᱴᱟᱝ ᱟᱺᱜ ᱡᱚᱛᱚ ᱦᱚᱲ ᱯᱷᱳᱱ ᱨᱤᱜᱤ ᱵᱚᱱ ᱵᱚᱞᱚ ᱠᱚᱜᱼᱟ ᱥᱮ ᱟᱨ ᱥᱟᱢᱟᱝ ᱨᱮ ᱦᱚᱲ ᱨᱚᱲ ᱫᱚ ᱢᱤᱫᱴᱟᱝ ᱟᱞᱟᱫᱟ ᱠᱟᱱᱟ ᱱᱟᱯ ᱱᱟᱯᱟᱭ ᱥᱟᱹᱛ ᱱᱮᱦᱟᱜ ᱯᱷᱳᱱ ᱛᱮᱵᱚᱱ ᱨᱚᱲ ᱠᱷᱟᱡ ᱫᱚ ᱵᱟᱝ ᱛᱟᱦᱮᱱ ᱛᱟᱵᱚᱱᱟ ᱚᱱᱟ ᱠᱷᱟᱹᱛᱤᱨ ᱤᱧ ᱫᱚᱧ ᱞᱟᱹᱭᱟ ᱯᱷᱳᱱ ᱛᱮ ᱨᱚᱲ ᱵᱟᱫ ᱠᱟᱛᱮᱜ ᱡᱩᱫᱤ ᱥᱟᱢᱟᱝ ᱥᱟᱢᱟᱝ ᱵᱚᱱ ᱨᱚᱯᱚᱲᱟ ᱛᱟᱦᱞᱮ ᱮᱸ ᱚᱱᱟᱜᱤ ᱟᱸ ᱱᱟᱯᱟᱭ ᱠᱟᱱᱟ ᱟᱨ ᱡᱚᱛᱚ ᱦᱚᱲ ᱱᱟᱯᱟᱭᱜᱤ ᱢᱟᱱᱮ ᱥᱟᱹᱜᱟᱹᱭ ᱢᱤᱫᱴᱟᱝ ᱛᱟᱦᱮᱱ ᱛᱟᱵᱚᱱᱟ, ᱟᱨ ᱟᱢ ᱫᱚ ᱦᱟᱸᱜ ᱪᱮᱜ ᱞᱮᱠᱟᱢ ᱞᱟᱹᱭᱟ?
ᱤᱧᱟᱹᱜ ᱠᱟᱛᱷᱟ ᱞᱮᱠᱟ ᱫᱚ ᱦᱟᱜ ᱚᱝᱠᱟᱜᱮ ᱡᱮ ᱟᱵᱚ ᱫᱚ ᱦᱟᱸᱜ ᱢᱟᱱᱮ ᱥᱟᱢᱟᱝ ᱥᱟᱢᱟᱝ ᱨᱚᱲ ᱫᱚ ᱞᱟᱹᱠᱛᱤ ᱠᱟᱱ ᱜᱮᱭᱟ ᱠᱤᱱᱛᱩ ᱦᱚᱜ-ᱚᱭ ᱡᱮᱴᱟ ᱟᱵᱚ ᱵᱚ ᱧᱟᱢ ᱠᱟᱫᱟ ᱯᱷᱳᱱ ᱥᱮ ᱱᱟᱣᱟ ᱱᱟᱜ ᱟᱹᱨᱩᱯᱷᱮᱨᱟᱣ ᱞᱮᱠᱟᱛᱮ ᱠᱤᱱᱛᱩ ᱱᱚᱣᱟ ᱦᱚᱸ ᱞᱟᱹᱠᱛᱤ ᱠᱟᱱ ᱜᱮᱭᱟ ᱡᱟᱦᱟᱸ ᱫᱚ ᱟᱵᱚ ᱢᱟᱱᱮ ᱠᱟᱹᱣᱰᱤ ᱤᱭᱟᱹ ᱞᱟᱹᱜᱤᱫ ᱠᱟᱹᱣᱰᱤ ᱦᱟᱛᱟᱣ ᱞᱟᱹᱜᱤᱜ ᱥᱮ ᱠᱟᱹᱣᱰᱤ ᱨᱚᱡᱽᱜᱟᱨ ᱞᱟᱹᱜᱤᱫ ᱫᱚ ᱟᱵᱚ ᱫᱚ ᱦᱟᱸᱜ ᱢᱟᱱᱮ ᱠᱟᱹᱣᱰᱤ ᱞᱟᱹᱠᱛᱤ ᱵᱚᱱ ᱜᱮᱭᱟ ᱡᱤᱭᱚᱱ ᱨᱮ᱾ ᱛᱟᱦᱞᱮ ᱠᱷᱟᱱ ᱫᱚ ᱥᱟᱢᱟᱝ ᱥᱟᱢᱟᱱ ᱡᱟᱦᱟᱸᱭ ᱥᱮ ᱠᱟᱹᱢᱤᱭ ᱪᱟᱞᱟᱣ ᱟᱠᱟᱱᱟ ᱩᱱᱤ ᱫᱚ ᱦᱟᱸᱜ ᱚᱦᱚ ᱥᱟᱢᱟᱝ ᱥᱟᱢᱟᱝ ᱨᱚᱲ ᱠᱮᱭᱟ᱾ ᱛᱟᱞᱦᱮ ᱠᱷᱟᱱ ᱫᱚ ᱦᱚᱜᱼᱚᱭ ᱫᱚ ᱦᱟᱸᱜ ᱯᱷᱳᱱ ᱫᱟᱨᱟᱭ ᱛᱮ ᱡᱟᱦᱟᱸ ᱫᱚ ᱡᱮᱱ ᱟᱹᱨᱩ ᱯᱷᱮᱨᱟᱣ ᱞᱟᱠᱟᱛᱮ ᱡᱟᱸᱦᱟᱸ ᱵᱚ ᱯᱷᱳᱱ ᱵᱚ ᱧᱟᱢ ᱟᱠᱟᱫᱟ ᱥᱮ ᱛᱤᱱᱟᱹᱜ ᱚᱨᱳᱯᱦᱟ ᱪᱟᱞᱟᱜ ᱠᱟᱱᱟ ᱦᱟᱸᱜ ᱩᱱᱟᱹᱜ ᱛᱟᱦᱞᱮ ᱦᱚᱜᱚᱱᱟ ᱯᱷᱳᱱ ᱫᱚ ᱦᱟᱸᱜ ᱟᱵᱚᱭ ᱥᱩᱵᱤᱫᱟᱭᱮᱜ ᱵᱚᱱᱟ ᱛᱤᱱᱟᱹᱜ ᱡᱷᱟᱹᱞ ᱟᱢ ᱡᱟᱹ ᱥᱟᱺᱜᱤ ᱨᱮ ᱢᱮᱱᱟᱢ ᱠᱷᱟᱱ ᱚᱸᱰᱮ ᱫᱚ ᱟᱜ ᱪᱤᱴᱷᱤ ᱠᱟᱜᱚ ᱛᱮᱫᱚ ᱥᱮ ᱨᱚᱯᱚᱲ ᱫᱚ ᱚᱦᱚᱢ ᱪᱟᱞᱟᱣ ᱠᱚᱣᱟ ᱯᱚᱛᱛᱮᱠ ᱫᱤᱱ ᱞᱮᱠ ᱟᱫᱚ ᱦᱮᱸ ᱥᱮ ᱵᱟᱝ ᱟᱫᱚ ᱚᱱᱮᱠᱟᱦᱟᱜ ᱱᱚᱣᱟ ᱫᱚ ᱯᱷᱳᱱ ᱫᱟᱨᱮ ᱛᱮ ᱥᱩᱵᱤᱫᱟᱭᱟᱜ ᱵᱚᱱᱟ ᱦᱚᱜᱚᱱᱟ ᱴᱟᱜ ᱜᱮ ᱢᱤᱜᱴᱟᱹᱜ ᱵᱮᱥ ᱵᱩᱡᱩᱜ ᱠᱟᱱᱟ᱾ ᱟᱨ ᱟᱢᱟᱜ ᱠᱟᱛᱷᱟ ᱞᱮᱠᱟᱛᱮ ᱦᱚᱜᱼᱚᱭ ᱯᱷᱳᱱ ᱫᱚ ᱥᱩᱨ ᱨᱮᱱ ᱦᱚᱲᱮ ᱡᱷᱟᱹᱞ ᱮᱫ ᱵᱚᱱᱟ ᱥᱮ ᱡᱷᱟᱹᱞ ᱰᱮᱱ ᱦᱚᱲᱮ ᱥᱩᱨ ᱮᱫ ᱵᱚᱱᱟ ᱯᱷᱳᱱ ᱞᱮᱠᱟᱛᱮ ᱠᱟᱹᱴᱤᱜ ᱵᱮᱹᱥ ᱱᱚᱜ ᱞᱟᱹᱭ ᱞᱮᱠᱟᱱ ᱜᱮ ᱵᱮᱥ ᱱᱟᱯᱟᱭ ᱠᱚᱜᱼᱟ᱾
ᱟᱪᱪᱷᱟ ᱤᱧ ᱞᱮᱭᱟ ᱡᱮᱹ ᱟᱢ ᱡᱟᱦᱟᱸ ᱠᱚ ᱠᱟᱛᱷᱟᱢ ᱞᱟᱹᱭ ᱠᱮᱫᱟ ᱟᱹᱰᱤ ᱱᱟᱯ ᱯᱟᱭ ᱠᱟᱛᱷᱟᱢ ᱞᱟᱹᱭ ᱠᱟᱫᱟ ᱟᱨ ᱤᱧᱤᱧ ᱫᱚᱧ ᱞᱟᱹᱭᱟ ᱡᱮ ᱟᱸ ᱟᱸ ᱱᱚᱣᱟ ᱯᱷᱳᱱ ᱨᱚᱦᱚᱸ ᱢᱤᱜᱴᱟᱝ ᱱᱟᱯ ᱯᱟᱭ ᱫᱚ ᱱᱟᱯᱟᱭ ᱠᱟᱱ ᱜᱮᱭᱟ ᱪᱮᱫᱟᱜ ᱥᱮ ᱟᱵᱚ ᱦᱟᱸᱜ ᱡᱷᱟᱹᱞ ᱨᱮᱱ ᱟᱸ ᱡᱟᱦᱟᱸᱭ ᱦᱚᱲ ᱠᱚᱵᱩᱱ ᱛᱟᱦᱮᱱ ᱠᱟᱱᱟ ᱩᱝᱠᱩ ᱫᱚ ᱦᱟᱸᱜ ᱮᱸ ᱱᱚᱝᱠᱟ ᱥᱟᱢᱟᱝ ᱦᱟᱸᱜ ᱵᱟᱝᱵᱚᱱ ᱨᱚᱯᱚᱲ ᱫᱟᱲᱮᱜᱼᱟ ᱢᱟᱱᱮ ᱚᱸᱰᱮ ᱪᱟᱞᱟᱣ ᱞᱟᱹᱜᱤᱜ ᱛᱮ ᱢᱤᱜ ᱴᱟᱝ ᱥᱚᱢᱚᱭ ᱞᱟᱜᱟᱜ-ᱟ ᱥᱮ ᱵᱟᱝ, ᱟᱸ ᱛᱚ ᱚᱱᱟᱛᱮ ᱤᱧ ᱫᱚᱧ ᱞᱟᱹᱭᱟ ᱡᱮ ᱡᱮ ᱱᱚᱜᱼᱚᱭ ᱡᱮ ᱮᱸ ᱯᱷᱳᱱ ᱛᱮᱵᱚᱱ ᱨᱚᱯᱚᱲ ᱠᱟ ᱱᱟ ᱢᱚᱱᱮᱨ ᱢᱚᱛᱚ ᱥᱩᱨ ᱥᱟᱺᱜᱤᱧ ᱠᱷᱚᱱᱟᱜ ᱵᱚᱱ ᱨᱚᱯᱚᱲ ᱫᱟᱲᱮᱜ ᱠᱟᱱᱟ ᱱᱚᱣᱟ ᱢᱤᱫᱴᱟᱝ ᱟᱵᱚ ᱞᱟᱹᱜᱤᱫ ᱫᱚ ᱟᱹᱰᱤ ᱱᱟᱯᱟᱭ ᱜᱮᱭᱟ ᱟᱨ ᱢᱤᱫᱴᱟᱝ ᱟᱹᱰᱤ ᱱᱟᱯᱟᱭᱮ ᱟᱹ ᱠᱟᱹᱢᱤ ᱟᱠᱟᱫᱟ ᱩᱸ ᱚᱝ ᱠᱟ ᱦᱟᱸᱜ ᱤᱧ ᱫᱩᱧ ᱞᱟᱹᱭᱟ ᱟᱫᱚ ᱩᱸ ᱮᱸ ᱯᱷᱳᱱ ᱫᱚ ᱦᱟᱸᱜ ᱟᱸ ᱟᱵᱚ ᱞᱟᱹᱜᱤᱫ ᱛᱮᱫᱚ ᱱᱚᱣᱟ ᱫᱤᱠ ᱫᱤᱭᱮ ᱫᱚ ᱱᱟᱯᱟᱭ ᱜᱮᱭᱟ ᱟᱨ
ᱟᱪᱪᱷᱟ ᱟᱢ ᱞᱟᱹᱭ ᱢᱮ ᱦᱟᱜᱸ ᱡᱟᱦᱟᱱᱟᱜ
ᱤᱧᱦᱟᱜ ᱞᱟᱹᱭ ᱞᱮᱠᱟ ᱫᱚ ᱦᱚᱜᱚᱭ ᱯᱷᱳᱱ ᱜᱮ ᱟᱵᱚ ᱫᱚ ᱯᱷᱳᱱ ᱫᱚ ᱠᱤᱱᱛᱩ ᱱᱟᱯᱟᱭ ᱫᱚ ᱱᱟᱯᱟᱭ ᱜᱮᱭᱟ ᱠᱤᱱᱛᱩ ᱠᱷᱟᱹ ᱠᱷᱟᱹᱞᱤ ᱜᱮ ᱟᱵᱚᱣᱟᱜ ᱯᱷᱳᱱ ᱛᱮᱜᱮᱵᱚ ᱨᱚᱯᱚᱲᱟ ᱚᱱᱮ ᱟᱫᱚ ᱢᱤᱫᱴᱮᱡ ᱵᱮᱥ ᱡᱤᱱᱤᱥ ᱫᱚ ᱵᱟᱝ ᱠᱟᱱᱟ ᱡᱟᱦᱟᱸ ᱫᱚ ᱦᱟᱜ ᱟᱵᱚ ᱯᱷᱳᱱ ᱛᱮ ᱠᱷᱟᱹᱞᱤ ᱵᱚ ᱨᱚᱯᱚᱲ ᱠᱷᱟ ᱟᱵᱚᱣᱟᱜ ᱥᱟᱹᱜᱟᱹᱭ ᱥᱮ ᱡᱟᱦᱟᱸ ᱟᱵᱚᱣᱟᱜ ᱟᱹᱨᱤᱪᱟᱹᱞᱤ ᱡᱟᱦᱟᱸ ᱫᱚ ᱟᱵᱚ ᱦᱟᱯᱲᱟᱢ ᱠᱩᱠᱩ ᱫᱚ ᱤᱭᱟᱹ ᱱᱮᱣᱛᱟ ᱜᱤᱨᱟᱹ ᱠᱚ ᱥᱟᱶᱛᱮ ᱡᱟᱦᱟᱸ ᱟᱵᱚᱣᱟᱜ ᱰᱚᱵᱚᱜ ᱡᱚᱦᱟᱨ ᱥᱮ ᱟᱵᱚᱣᱟᱜ ᱟᱛᱟᱝ ᱫᱟᱨᱟᱢ ᱚᱱᱟ ᱠᱚᱫᱚ ᱦᱚᱸ ᱵᱟᱹᱭ ᱵᱟᱹᱭ ᱛᱮ ᱦᱤᱲᱤᱧᱚᱜ-ᱟ ᱾ ᱚᱱ ᱠᱟᱱᱟ ᱦᱤᱲᱤᱧᱚᱜ ᱡᱟᱦᱟᱸ ᱫᱚ ᱟᱵᱚ ᱡᱩᱫᱤ ᱟᱵᱚ ᱢᱚᱱᱮᱭᱟ ᱡᱮ ᱤᱧ ᱵᱟᱹᱧ ᱪᱟᱞᱟᱜ-ᱟ ᱱᱮᱣᱛᱟ ᱜᱤᱨᱟᱹ ᱮᱢ ᱛᱟᱦᱞᱮ ᱠᱷᱟᱱ ᱫᱚ ᱯᱷᱳᱱ ᱛᱮᱢ ᱞᱟᱹᱭᱟᱭ ᱠᱟᱱᱟ ᱡᱮ ᱠᱚᱢ ᱚᱠᱛᱚ ᱨᱮ ᱟᱢᱮᱢ ᱞᱟᱹᱭᱟᱭ ᱠᱟᱱᱟ᱾ ᱠᱤᱱᱛᱩ ᱱᱚᱜ ᱚᱭ ᱡᱮ ᱦᱤᱲᱤᱧᱚᱜ ᱠᱟᱱ ᱛᱟᱢᱟ ᱟᱢ ᱡᱮ ᱚᱸᱰᱮᱢ ᱪᱟᱞᱟᱜ-ᱟ ᱪᱮᱫ ᱞᱮᱠᱟ ᱠᱟᱛᱮᱜ ᱩᱱᱤᱠᱩ ᱥᱚᱱᱢᱟᱱ ᱢᱮᱭᱟ ᱾ ᱡᱤᱭᱟᱹ ᱢᱟᱹᱱ ᱠᱚ ᱮᱢᱟᱢᱟ ᱢᱟᱹᱱ ᱮᱢ ᱠᱟᱛᱮᱠᱚ ᱰᱚᱵᱚᱜ ᱡᱚᱦᱟᱨᱟᱢᱟ ᱚᱱᱟ ᱠᱚ ᱰᱚᱵᱚᱜ ᱡᱚᱦᱟᱨᱟ ᱚᱦᱚᱜ ᱜᱮᱢ ᱞᱟᱹᱭ ᱫᱟᱲᱮ ᱠᱮᱭᱟ᱾ ᱡᱮ ᱪᱮᱫ ᱞᱮᱠᱟ ᱫᱟᱨᱟᱭᱛᱮ ᱟᱵᱚᱣᱟᱜ ᱦᱩᱭᱩᱜ ᱛᱟᱵᱚᱱᱟ ᱱᱤᱛᱤ ᱨᱚᱣᱟᱡᱽ ᱚᱱᱟᱛᱤᱧ ᱞᱟᱹᱭᱟ ᱯᱷᱳᱱ ᱫᱚ ᱞᱟᱹᱠᱛᱤ ᱜᱮᱭᱟ ᱾ ᱫᱚ ᱞᱟᱹᱠᱛᱤ ᱠᱟᱱᱟ ᱠᱤᱱᱛᱩ ᱟᱵᱚ ᱫᱚ ᱡᱟᱦᱟᱸᱨᱮ ᱟᱵᱚᱣᱟᱜ ᱥᱮᱨᱣᱟ ᱠᱚ ᱞᱮᱠᱟ ᱱᱮᱣᱛᱟ ᱜᱤᱨᱚ. ᱚᱱᱟ ᱠᱚᱫᱚ ᱦᱟᱸᱜ ᱯᱷᱳᱱ ᱛᱮ ᱵᱟᱝ ᱞᱟᱹᱭ ᱠᱟᱛᱮ ᱟᱵᱚ ᱫᱚᱵᱚ ᱞᱟᱹᱭ ᱟᱠᱚ ᱠᱷᱟᱱ ᱜᱮ ᱵᱮᱥ ᱱᱟᱯᱟᱭ ᱠᱚᱜ-ᱟ ᱾
ᱛᱟᱦᱚᱞᱮ ᱠᱷᱟᱱ ᱫᱚ ᱟᱵᱚ ᱦᱚᱸ ᱚᱱᱟ ᱠᱚ ᱫᱚ ᱵᱟᱝ ᱦᱟᱹᱯᱤᱫᱚᱜ ᱠᱟᱱᱟ᱾ ᱛᱟᱦᱞᱮ ᱱᱚᱜᱼᱚᱭ ᱡᱮ ᱯᱷᱳᱱ ᱫᱚ ᱟᱵᱚ ᱡᱤᱭᱚᱱ ᱨᱮ ᱛᱤᱱᱟᱹᱜ ᱟᱴᱴᱟ ᱟᱯᱱᱟᱨ ᱟᱠᱟᱱᱟ ᱥᱮ ᱛᱤᱱᱟᱹᱜ ᱟᱴᱴᱟ ᱥᱟᱺᱜᱤᱧᱚᱜ ᱠᱟᱱᱟ ᱥᱟᱺᱜᱤᱧᱚᱜ ᱠᱟᱱᱟ ᱠᱚ ᱚᱱᱟᱢ ᱞᱟᱹᱭ ᱞᱮᱠᱷᱟᱱ ᱵᱮᱥ ᱱᱟᱯᱟᱭ ᱠᱚᱜ-ᱟ᱾
ᱮᱸ ᱟᱪᱪᱷᱟ ᱤᱧ ᱫᱩᱧ ᱞᱟᱹᱭᱟ ᱡᱮ ᱱᱚᱣᱟ ᱯᱷᱳᱱ ᱧᱟᱢ ᱠᱟᱛᱮᱜ ᱱᱟᱜ ᱟᱵᱚ ᱫᱚ ᱟᱹᱰᱤ ᱡᱟᱹᱥᱛᱤ ᱜᱮ ᱦᱟᱸᱜ ᱢᱤᱫ ᱦᱚᱲ ᱟᱨ ᱢᱤᱫ ᱦᱚᱲ ᱥᱟᱶ ᱠᱷᱚᱱᱟᱜ ᱵᱚᱱ ᱥᱟᱺᱜᱤᱧ ᱟᱠᱟᱱᱟ, ᱪᱮᱫᱟᱜ ᱥᱮ ᱱᱮᱛᱟᱨ ᱫᱚ ᱟᱹᱰᱤ ᱡᱟᱹᱥ ᱛᱤᱜᱤ ᱟᱵᱚᱣᱟᱜ ᱡᱤᱭᱚᱱ ᱨᱮ ᱯᱷᱳᱱ ᱫᱚ ᱢᱤᱫᱴᱟᱝ ᱢᱟᱱᱮ ᱟᱹᱰᱤ ᱡᱟᱹᱥᱛᱤ ᱜᱮ ᱢᱤᱫᱴᱟᱝ ᱦᱮᱡ ᱟᱠᱟᱱᱟ ᱟᱨᱠᱤ ᱡᱟᱦᱟᱸ ᱫᱚ ᱩᱸ ᱡᱟᱦᱟᱸ ᱠᱷᱟᱹᱛᱤᱨ ᱛᱮᱫᱚ ᱟᱵᱚ ᱥᱟᱢᱟᱝ ᱥᱟᱢᱟᱝ ᱦᱚᱲ ᱦᱚᱸ ᱮ ᱢᱚᱸᱡᱽ ᱞᱮ ᱠᱟ ᱵᱟᱝ ᱵᱚᱱ ᱨᱚᱯᱚᱲ ᱫᱟᱲᱮᱭᱟᱜ ᱠᱟᱱᱟ ᱛᱚ ᱚᱱᱟ ᱫᱚ ᱢᱤᱫᱴᱟᱝ ᱚᱱᱟᱧ ᱞᱟᱹᱭᱟ ᱟᱨ ᱤᱧ ᱞᱟᱹᱭ-ᱟ ᱡᱮ ᱱᱚᱜᱚᱭ ᱡᱮ ᱟᱢ ᱡᱟᱦᱟᱸ ᱠᱟᱛᱷᱟ ᱠᱚᱢ ᱞᱟᱹᱭ ᱠᱮᱫᱟ ᱚᱱᱟ ᱠᱚᱫᱚ ᱱᱟᱯᱟᱭ ᱠᱟᱛᱷᱟᱢ ᱞᱟᱹᱭ ᱠᱮᱜᱟ ᱢᱮᱱ ᱠᱷᱟᱡ ᱱᱚᱝᱠᱟ ᱱᱚᱜᱚᱭ ᱡᱮᱢᱚᱱ ᱟᱵᱩ ᱟᱵᱚᱣᱟᱜ ᱟᱹᱨᱤᱪᱟᱹᱞᱤ ᱠᱚᱵᱩᱱ ᱦᱤᱲᱤᱧ ᱪᱟᱵᱟᱭᱮᱫ ᱛᱟᱵᱚᱱᱟ ᱯᱷᱳᱱ ᱛᱮ ᱡᱟᱦᱟᱸ ᱱᱮᱣᱛᱟ ᱜᱤᱨᱟᱹ ᱥᱮ ᱡᱟᱦᱟᱱᱟᱜ ᱜᱮᱵᱚᱱ ᱞᱟᱹᱭᱮᱫ ᱠᱟᱱ ᱠᱷᱟᱹᱛᱤᱨ ᱟᱨ ᱟᱢᱟᱜ ᱡᱟᱦᱟᱱᱟᱜ ᱞᱟᱹᱭ ᱢᱮ
ᱤᱧᱟᱜ ᱞᱟ. ᱭ ᱛᱮᱫᱚ ᱥᱟᱜᱤᱧ ᱧᱚᱜ ᱠᱟᱱᱟ ᱥᱮ ᱛᱤᱱᱟᱹᱜ ᱴᱟᱜ ᱥᱩᱨ ᱨᱮᱵᱚ ᱛᱟᱦᱮᱱ ᱠᱟᱱᱟ ᱚᱱᱟ ᱮᱴᱟᱜ ᱫᱚ ᱵᱟᱝ ᱱᱤᱭᱟᱹᱜᱮ ᱞᱟᱹᱭ ᱜᱟᱱᱚᱜ-ᱟ ᱡᱟᱦᱟᱸ ᱫᱚ ᱟᱵᱚ ᱢᱟᱱᱮ ᱡᱟᱦᱟᱸᱭ ᱟᱵᱚ ᱢᱟᱱᱮ ᱨᱟᱜᱤᱭᱟᱭ ᱠᱟᱱᱟ ᱵᱚ ᱩᱱᱤ ᱦᱚᱸ ᱵᱟᱝ ᱢᱟᱱᱮ ᱮᱢᱱᱤ ᱛᱮᱢᱟ ᱢᱟᱱᱮ ᱯᱷᱳᱱ ᱫᱟᱨᱟᱭ ᱛᱮᱵᱚ ᱨᱮᱜᱮᱟᱭ ᱠᱟᱱ ᱢᱟᱱᱮ ᱯᱷᱳᱱ ᱫᱟᱨᱟᱭ ᱛᱮᱫᱚ ᱪᱮᱫ ᱞᱮᱠᱟ ᱟᱢ ᱧᱮᱞ ᱢᱮ ᱦᱟᱸᱜ ᱢᱚᱱᱮ ᱢᱮ ᱟᱢ ᱪᱮᱫᱞᱮᱠᱟ ᱢᱤᱫ ᱦᱚᱲᱮᱢ ᱞᱟᱹᱭᱟᱭ ᱠᱟᱱᱟ ᱥᱮ ᱟᱨ ᱟᱵᱮᱱ ᱛᱟᱞᱟ ᱨᱮ ᱡᱟᱦᱱᱟᱜ ᱦᱩᱭᱱᱟ ᱢᱟᱱᱮ ᱚᱱᱟ ᱫᱚ ᱦᱟᱸᱜ ᱟᱢ ᱚᱵᱷᱟᱵᱤᱭᱟᱹ ᱟᱢ ᱫᱚ ᱚᱱᱟ ᱞᱟᱦᱟ ᱛᱮᱫᱚ ᱢᱟᱱᱮ ᱵᱟᱨ-ᱯᱮ ᱫᱤᱱ ᱨᱮᱜᱮ ᱢᱟᱱᱮ ᱪᱟᱵᱟᱜ ᱠᱟᱱ ᱛᱟᱸᱦᱮᱫ, ᱢᱟᱱᱮ ᱥᱟᱹᱜᱟᱹᱭ᱾ ᱤᱭᱟᱹᱴᱟᱜ ᱢᱟᱱᱮ ᱨᱟᱹᱜᱤᱴᱟᱜ, ᱠᱤᱱᱛᱩ ᱱᱤᱛᱚᱜ ᱫᱚ ᱦᱚᱸᱜ-ᱚᱭ ᱧᱮᱞᱢᱮ ᱟᱭᱟᱜ ᱯᱷᱳᱱ᱾ ᱯᱷᱳᱱ ᱢᱮᱱᱟᱜ ᱠᱷᱟᱱ ᱟᱡ ᱴᱷᱮᱱ ᱯᱷᱳᱱ ᱢᱮᱱᱟᱜ ᱠᱷᱟᱱ ᱟᱡ ᱚᱱᱟ ᱠᱚᱦᱚᱸ ᱢᱟᱱᱮ ᱡᱟᱦᱟᱸᱟᱭ ᱨᱟᱹᱜᱤ ᱟᱠᱟᱱ, ᱚᱱᱟ ᱠᱚ ᱡᱚᱛᱚ ᱦᱚᱲᱮ, ᱞᱟᱹᱭᱟᱠᱚ ᱚᱱᱟ, ᱚᱱᱮ ᱠᱚ ᱫᱟᱨᱟᱭ ᱛᱮᱵᱚ ᱥᱟᱺᱜᱤᱧᱚᱜ ᱠᱟᱱᱟ᱾ ᱡᱟᱦᱟᱸ ᱫᱚ ᱟᱵᱚ ᱛᱟᱞᱟᱨᱮ ᱢᱤᱫᱴᱟᱝ ᱟᱹᱰᱤ ᱢᱟᱨᱟᱝ ᱢᱟᱱᱮ ᱯᱷᱟᱨᱟᱠ ᱧᱮᱞᱚᱜ ᱠᱟᱱᱟ᱾ ᱟᱨ ᱦᱚᱸᱜ-ᱚᱭ ᱡᱮ ᱱᱟᱯ, ᱱᱟᱯ ᱱᱟᱯᱟᱭ ᱫᱟᱜ ᱫᱚ ᱦᱚᱸᱜ-ᱚᱝᱠᱟ ᱜᱮ ᱞᱟᱹᱭ ᱜᱟᱱᱚᱜ-ᱟ, ᱡᱟᱦᱟᱸ ᱫᱚ ᱟᱵᱚ ᱢᱟᱱᱮ, ᱞᱟᱦᱟ ᱛᱮᱫᱚ ᱯᱷᱳᱱ ᱥᱮ ᱵᱟ ᱛᱟᱦᱮᱸ ᱠᱟᱱᱛᱮ ᱥᱟᱢᱟᱝ ᱥᱟᱢᱟᱝ ᱨᱚᱯᱚᱲ, ᱥᱮ ᱟᱛᱳ ᱢᱚᱬᱮ ᱦᱚᱲ ᱛᱟᱞᱟᱛᱮ ᱦᱚᱸᱜ-ᱚᱭ ᱜᱟᱯ ᱜᱟᱯᱟᱞ ᱢᱟᱨᱟᱣ ᱢᱤᱫᱴᱷᱮᱡ ᱠᱟᱛᱮᱫ ᱡᱟᱦᱟᱸ ᱵᱚ ᱨᱚᱲ ᱠᱮᱭᱟ, ᱚᱱᱟ ᱫᱚ ᱵᱮᱥ ᱱᱟᱯᱟᱭ ᱜᱮ ᱧᱮᱞᱚᱜᱚᱜ-ᱟ, ᱡᱟᱦᱟᱸ ᱫᱚ ᱟᱵᱮᱱ ᱵᱮᱱ ᱠᱷᱯᱟᱹᱨᱤᱭᱱᱟ ᱥᱮ, ᱛᱚᱵᱮᱱ ᱡᱷᱚᱜᱽᱲᱟᱭᱱᱟ ᱥᱮ ᱵᱮᱱ ᱞᱟᱹᱲᱦᱟᱹᱭᱱᱟ᱾ ᱠᱤᱱᱛᱩ ᱯᱚᱨᱮ ᱛᱮᱦᱟᱸᱜ ᱧᱮᱞ ᱯᱮᱱ ᱟᱛᱳ ᱢᱚᱬᱮ ᱦᱚᱲ ᱛᱟᱞᱟᱛᱮ ᱟᱵᱮᱱ ᱠᱚ ᱢᱤᱫᱴᱷᱮᱡ ᱵᱮᱱᱟ᱾ ᱡᱟᱦᱟᱸ ᱫᱚ ᱟᱵᱮᱱ ᱵᱟᱨ ᱫᱤᱱ ᱨᱮ ᱨᱟᱜᱤ ᱛᱟᱸᱦᱮᱱ ᱛᱟᱵᱮᱱ ᱨᱮᱦᱚᱸ ᱵᱟᱨ ᱫᱤᱱ ᱯᱚᱨ ᱦᱟᱸᱜ ᱵᱮᱱ ᱧᱮᱞᱟ ᱵᱮᱱ ᱴᱷᱤᱠ ᱟᱠᱟᱱᱟ᱾ ᱚᱱᱠᱟᱱᱟᱜ ᱢᱤᱫᱴᱮᱡ ᱧᱮᱞᱚᱜ ᱠᱟᱱ ᱛᱟᱸᱦᱮᱱᱟ, ᱟᱨ ᱯᱷᱳᱱ ᱛᱮᱦᱚᱸ ᱟᱵᱚ ᱫᱚ ᱢᱟᱱᱮ ᱡᱟᱦᱟᱸᱭ ᱵᱟᱢ ᱞᱟᱹᱭ ᱫᱟᱲᱮᱣᱟᱭ ᱮᱠᱪᱩᱭᱮᱞᱤ ᱡᱟᱸᱦᱱᱟᱜ ᱢᱟᱱᱮ ᱥᱟᱢᱟᱝ ᱥᱟᱢᱟᱝ ᱟᱨ ᱠᱤᱱᱛᱩ ᱚᱱᱟ ᱯᱷᱳᱱ ᱫᱟᱨᱟᱭ ᱛᱮ ᱢᱟᱱᱮ ᱥᱟᱸᱦᱚᱥ ᱢᱟᱱᱮ ᱥᱟᱢᱟᱝ ᱥᱟᱢᱟᱝ ᱥᱟᱦᱚᱸᱥ ᱵᱟᱢ ᱵᱩᱡᱽᱫᱟ, ᱠᱤᱱᱛᱩ ᱧᱮᱞᱢᱮ ᱯᱷᱳᱱ ᱫᱟᱨᱟᱭ ᱛᱮᱫᱚ ᱥᱟᱦᱚᱸᱥᱮᱢ ᱵᱩᱡᱽᱫᱟ ᱩᱱᱤᱢ ᱞᱟᱹᱭᱟ ᱠᱟᱱᱟ᱾ ᱚᱱᱮ ᱚᱝᱠᱟᱱ ᱢᱤᱫᱴᱮᱡ ᱥᱩᱵᱤᱫᱷᱟ ᱧᱮᱞᱚᱜ ᱠᱟᱱᱟ, ᱡᱟᱦᱟᱸ ᱛᱤᱱᱟᱹᱜ ᱟᱵᱚ ᱵᱚᱛᱚᱨ ᱵᱟᱝᱵᱚ ᱵᱩᱡᱽᱫᱟ, ᱢᱟᱱᱮ ᱥᱟᱢᱟᱝ ᱨᱮ ᱵᱟᱹᱱᱩᱭᱟ ᱠᱤᱱᱛᱩ ᱞᱟᱹᱭ ᱫᱟᱲᱮᱭᱟᱭ ᱠᱟᱱᱟᱢ, ᱚᱱᱮ ᱚᱝᱠᱟᱱᱟᱜ ᱢᱤᱫᱴᱮᱡ ᱥᱩᱵᱤᱫᱷᱟ ᱧᱮᱞᱚᱜ ᱠᱟᱱᱟ᱾ ᱟᱨ ᱟᱢᱟᱜ ᱵᱮᱯᱟᱨ ᱛᱮᱫᱚ ᱪᱮᱫ ᱞᱮᱠᱟᱢ ᱞᱟᱹᱭ ᱞᱮᱠᱷᱟᱡ ᱵᱮᱥ ᱠᱚᱜ-ᱟ, ᱞᱟᱦᱟ ᱯᱷᱳᱱ ᱫᱚ ᱟᱵᱚ ᱛᱤᱱᱟᱹᱜ ᱜᱟᱱ ᱵᱮᱣᱦᱟᱨ ᱩᱪᱤᱛ ᱠᱟᱱᱟ?
ᱟᱪᱪᱷᱟ ᱩᱸ ᱤᱧ ᱫᱩᱧ ᱞᱟᱹᱭᱟ ᱡᱮ ᱯᱷᱳᱱ ᱫᱚ ᱟᱵᱚ ᱩᱸᱻ ᱟᱵᱚᱣᱟᱜ ᱡᱤᱭᱚᱱ ᱨᱮ ᱱᱚᱸᱰᱮ ᱢᱤᱫᱴᱟᱝ ᱤᱭᱟᱹ ᱟᱸᱻ ᱟᱵᱚᱣᱟᱜ ᱡᱤᱭᱚᱱ ᱨᱮᱧ ᱞᱟᱹᱭᱟ ᱟᱹᱰᱤ ᱞᱮᱠᱟᱛᱮ ᱱᱟᱯᱟᱭ ᱠᱟᱹᱢᱤ ᱦᱚᱸᱭ ᱮᱢᱫᱟ᱾ ᱚᱱᱟ ᱥᱟᱶ ᱥᱟᱶᱛᱮ ᱞᱟᱹᱭ ᱜᱟᱱᱚᱜ-ᱟ ᱵᱟᱹᱲᱤᱡ ᱠᱟᱹᱢᱤ ᱠᱚᱦᱚᱸ ᱟᱸᱻ ᱮᱢᱫᱟ ᱩᱸ ᱢᱮᱱᱠᱷᱟᱱ ᱩᱸᱻ ᱤᱧ ᱫᱩᱧ ᱞᱟᱹᱭᱟ ᱱᱚᱜ-ᱚᱭ ᱡᱮ, ᱥᱩᱨ ᱥᱟᱺᱜᱤᱧ ᱨᱮᱱ ᱦᱚᱲ ᱟᱵᱚ ᱟᱻ ᱵᱟᱝ ᱚᱻ ᱯᱟᱨᱚᱢ ᱜᱤᱰᱤ ᱠᱟᱛᱮᱜ ᱱᱚᱜ-ᱚᱭ ᱡᱮ ᱢᱤᱫ ᱜᱷᱟᱹᱲᱤ ᱛᱮᱵᱩᱱ ᱡᱟᱸᱦᱟᱱ ᱠᱟᱛᱷᱟ ᱠᱚᱜᱮ ᱵᱚᱱ ᱯᱷᱳᱱ ᱫᱟᱨᱟᱭ ᱛᱮ, ᱛᱮᱵᱚᱱ ᱞᱟᱹᱭ ᱥᱚᱫᱚᱨ ᱟᱠᱚ ᱠᱟᱱᱟ ᱟᱨᱦᱚᱸ ᱚᱱᱟ ᱥᱟᱶ ᱥᱟᱶᱛᱮ ᱩᱸᱻ ᱩᱸ, ᱯᱷᱳᱱ ᱦᱮᱡ ᱠᱟᱛᱮᱜ ᱫᱚ ᱦᱟᱸᱜ ᱤᱧ ᱞᱟᱹᱭᱟ᱾ ᱮᱸ, ᱡᱮ ᱟᱵᱚ ᱡᱟᱦᱟᱸ ᱞᱮᱠᱟ ᱞᱟᱦᱟᱛᱮ ᱮᱸ, ᱢᱤᱫ ᱥᱟᱶᱛᱮ ᱫᱩᱲᱩᱵ, ᱮᱸ ᱢᱤᱫᱴᱷᱮᱡ ᱡᱚᱛᱚ ᱦᱚᱲ ᱫᱩᱲᱩᱵ ᱥᱩᱨ ᱠᱟᱛᱮᱜ ᱦᱟᱸᱜ ᱵᱚᱱ ᱜᱚᱞᱯᱚᱭᱮᱫ ᱛᱟᱸᱦᱮᱱᱟ ᱚᱱᱠᱟ ᱫᱚ ᱦᱟᱸᱜ ᱯᱷᱳᱱ ᱦᱮᱡ ᱠᱟᱛᱮᱜ ᱫᱚ ᱢᱮᱱᱠᱷᱟᱱ ᱵᱟᱝᱵᱚᱱ ᱠᱚᱨᱟᱣ ᱫᱟᱲᱮᱭᱟᱜ ᱠᱟᱱᱟ, ᱟᱨ ᱩᱸᱜ ᱩᱸ, ᱞᱟᱦᱟ ᱛᱮᱫᱚ ᱚᱱᱠᱟᱧ ᱧᱮᱞ ᱵᱟᱲᱟᱣ ᱠᱟᱱᱟ ᱟᱹᱰᱤ ᱡᱟᱹᱥᱛᱤ ᱜᱮ ᱡᱮ, ᱟᱸᱻ ᱱᱚᱝᱠᱟ ᱡᱚᱛᱚ ᱦᱚᱲ, ᱟᱭᱩᱵ ᱞᱮᱱᱠᱷᱟᱡ ᱜᱮ ᱡᱚᱛᱚ ᱦᱚᱲ ᱢᱤᱫᱴᱷᱮᱡ ᱫᱩᱲᱩᱵ ᱠᱟᱛᱮᱜ ᱟᱹᱰᱤ ᱪᱮᱨᱦᱟ ᱜᱚᱞᱯᱚ ᱵᱟᱲᱟᱭ ᱦᱩᱭᱩᱜ ᱠᱟᱱ ᱛᱟᱸᱦᱮᱱᱟ᱾
ᱮ ᱦᱮᱞᱳ ᱦᱮᱞᱳ ᱟᱡᱚᱢ ᱵᱤᱱ ᱟᱵᱮᱱ ᱫᱚ ᱦᱟᱸᱜ ᱡᱟᱦᱟᱸᱭ ᱴᱟᱜᱼᱼ ᱠᱩᱞᱤ ᱦᱩᱭᱩᱜ ᱠᱟᱱᱟ ᱚᱱᱟ ᱚᱱᱟ ᱟᱵᱮᱱ ᱫᱚ ᱦᱟᱸᱜ ᱡᱟᱦᱟᱸ ᱠᱩᱞᱤ ᱦᱩᱭᱩᱜ ᱠᱟᱱᱟ ᱚᱱᱟᱜᱮ ᱦᱟᱸᱜ ᱞᱟᱹᱭ ᱵᱮᱱᱼᱼ ᱵᱟᱹᱲᱛᱤ ᱡᱟᱦᱟᱸ ᱵᱟᱝ ᱠᱩᱞᱤ ᱦᱩᱭ ᱠᱟᱱᱟ ᱚᱱᱟ ᱠᱚᱫᱚ ᱚᱦᱚ ᱜᱮᱵᱮᱱ ᱞᱟᱹᱭ ᱠᱮᱭᱟ ᱟᱹᱣᱲᱤᱜᱤ ᱟᱨ ᱡᱟᱦᱟᱸᱼᱼ ᱨᱚᱲ ᱡᱟᱜᱟ ᱨᱮ ᱵᱟᱝᱵᱮᱱ ᱨᱚᱲ ᱫᱟ ᱦᱟᱸᱜ ᱦᱚᱝᱠᱟᱼᱼ ᱟᱸ ᱩ ᱠᱟᱱᱟ ᱵᱮᱱ ᱦᱚᱸ ᱚᱱᱟ ᱫᱚ ᱪᱮᱫ ᱢᱟᱱᱮᱼᱼ ᱨᱚᱲ ᱞᱮᱠᱷᱟ ᱵᱮ ᱱᱟᱯᱟᱭ ᱠᱚᱜᱼᱟ ᱵᱩᱡᱷᱟᱣ᱾ ᱚᱱᱟ ᱵᱮᱱ ᱛᱟᱜᱤᱭᱟ ᱠᱟᱱᱟ ᱚᱱᱟ ᱫᱚ ᱡᱟᱦᱟᱸ ᱢᱟᱱᱮ ᱵᱟᱹᱭ ᱵᱟᱹᱭᱛᱮ ᱨᱚᱲ ᱪᱮᱥᱴᱟᱭ ᱵᱮᱱ᱾ ᱢᱟᱱᱮ ᱟᱵᱮᱱ ᱫᱚᱼᱼ ᱢᱟᱱᱮ ᱡᱟᱦᱟᱸ ᱠᱚ ᱠᱩᱞᱤᱭᱟᱜ ᱠᱟᱱᱟ ᱚᱱᱟ ᱠᱷᱚᱱᱟᱜ ᱦᱚᱸ ᱢᱟᱱᱮ ᱮᱴᱟᱜ ᱵᱮᱱ ᱨᱚᱲᱼᱼ ᱢᱟᱱᱮ ᱡᱟᱦᱟᱸ ᱠᱩᱞᱤᱜ ᱠᱟᱱᱟ ᱚᱱᱟ ᱠᱷᱚᱱ ᱦᱚᱸ ᱵᱟᱨᱦᱮ ᱵᱮᱱ ᱨᱚᱲ ᱫᱟ ᱟᱨᱦᱚᱼᱼ ᱢᱟᱱᱮ ᱛᱤᱸᱜᱩᱜ ᱠᱟᱱᱟ ᱵᱮᱱ ᱟ ᱩ ᱠᱟᱱᱟ ᱵᱮᱱ ᱚᱱᱟ ᱫᱚ ᱢᱟᱱᱮ ᱪᱮᱫ ᱞᱮᱠᱟᱛᱮ ᱟᱸᱡᱚᱢᱚᱜ ᱠᱟᱱᱟ ᱦᱟᱸᱜᱼᱼ ᱛᱟᱦᱚᱞᱮ ᱦᱚᱸᱜᱼᱚᱭ ᱡᱮᱴᱟ ᱤᱧ ᱠᱩᱞᱤ ᱠᱮᱫ ᱵᱮᱱᱟ ᱟᱵᱮᱱ ᱫᱚ ᱡᱮ ᱯᱷᱳᱱ ᱛᱤᱱᱟᱹᱜᱴᱟ ᱞᱟᱹᱠᱛᱤᱭᱟ ᱢᱟᱱᱮ? ᱟᱵᱚ ᱡᱤᱭᱚᱱ ᱨᱮᱭᱟᱜ ᱟᱹᱵᱮᱱ ᱫᱚᱦᱟᱸᱜ ᱮᱴᱟᱜ ᱵᱚᱞᱚᱱᱚ ᱜᱷᱩᱴᱩ ᱤᱭᱟᱹᱼᱼ ᱮᱱᱴᱟ ᱪᱮᱫᱚ ᱠᱚᱪᱚᱵᱮᱱ ᱨᱚᱲ ᱫᱟ ᱦᱟᱸᱜ? ᱛᱟᱦᱚᱞᱮ ᱤᱧ ᱟᱨ ᱢᱤᱫᱫᱷᱟᱣᱤᱧ ᱠᱩᱞᱤ ᱨᱩᱣᱟᱹᱲ ᱮᱫ ᱵᱮᱱᱟ ᱟᱵᱮᱱ ᱫᱚ ᱯᱷᱳᱱ ᱫᱚ ᱢᱟᱱᱮᱼᱼ ᱛᱤᱱᱟᱹᱜ ᱠᱟᱹᱴᱤᱡ ᱠᱷᱚᱱᱟᱜ ᱥᱮ ᱚᱠᱟᱞᱮᱠᱟᱱ ᱜᱤᱫᱽᱨᱟᱹ ᱠᱚ ᱮᱢᱼᱼ ᱪᱮᱫ ᱠᱟᱱᱟ ᱡᱟᱦᱟᱸ ᱫᱚ ᱟᱵᱚᱼᱼ ᱡᱤᱭᱚᱱ ᱨᱮ ᱱᱟᱯᱟᱭ ᱱᱟᱯᱟᱭ ᱥᱟᱶᱛᱮ ᱵᱟᱹᱲᱤᱡ ᱥᱮᱼᱼ ᱮᱴᱟᱜ ᱞᱮᱠᱟᱱ ᱰᱟᱦᱟᱨ ᱥᱮ ᱵᱟᱝ ᱵᱚ ᱪᱟᱞᱟᱜᱼᱟ ᱥᱮ ᱟᱵᱚᱨᱮᱱ ᱡᱟᱦᱟᱸᱭᱟᱜᱼᱼ ᱤᱭᱟᱹ ᱠᱚ ᱢᱟᱱᱮ ᱦᱟᱯᱮᱱ ᱫᱤᱱ ᱨᱮᱱ ᱜᱤᱫᱽᱨᱟᱹ ᱠᱚᱦᱚᱸ ᱢᱟᱱᱮ ᱮᱴᱟᱜ ᱰᱟᱦᱟᱨ ᱥᱮᱫ ᱵᱟᱝᱠᱚ ᱞᱟᱦᱟᱫᱟ ᱚᱱᱟᱼᱼ ᱚᱛ ᱵᱮᱱ ᱞᱟᱹᱭ ᱞᱮᱠᱷᱟ ᱵᱮᱥ ᱱᱟᱢᱯᱟᱨ ᱠᱚᱜᱼᱟ᱾
ᱮᱸᱜ ᱟᱪᱪᱷᱟ ᱤᱧ ᱫᱚ ᱱᱚᱣᱟ ᱞᱮᱠᱟ ᱛᱮᱫᱚᱧ ᱞᱟᱹᱭᱟ ᱡᱮ ᱮᱸᱜᱼᱼᱼ ᱯᱷᱳᱱ ᱫᱚ ᱦᱩᱭᱩᱜ ᱠᱟᱱᱟ ᱡᱟᱸᱦᱟᱛᱤᱱᱟᱹᱜ ᱟᱵᱚ ᱞᱟᱹᱠᱛᱤᱭᱟ ᱵᱚᱱᱟ ᱩᱱᱟᱹᱜ ᱜᱤ ᱮᱸᱜᱼᱼ ᱵᱮᱵᱚᱦᱟᱨ ᱩᱪᱤᱛ ᱠᱟᱱ ᱛᱟᱵᱚᱱᱟ ᱟᱨᱼᱼ ᱟᱸ ᱢᱟᱱᱮ ᱠᱟᱹᱴᱤᱡ ᱜᱤᱫᱽᱨᱟᱹᱼᱼ ᱠᱚ ᱦᱟᱸᱜ ᱟᱪᱪᱷᱟ ᱨᱚᱲ ᱠᱚ ᱟᱸᱡᱚᱢ ᱫᱟᱢ ᱛᱚ ᱴᱷᱤᱠᱼᱼ
ᱦᱳᱭ ᱟᱸᱡᱚᱢᱚᱜ ᱠᱟᱱ ᱛᱤᱧᱟᱹ ᱟᱸᱡᱚᱢᱚᱜ ᱠᱟᱱᱟ ᱟᱵᱤᱱ ᱫᱚ ᱞᱟᱹᱭ ᱵᱤᱱ?
ᱟᱨ ᱠᱟᱹᱴᱤᱡᱼᱼ ᱜᱤᱫᱽᱨᱟᱹ ᱠᱚᱫᱚ ᱦᱟᱸᱜ ᱩᱱᱠᱩ ᱫᱚ ᱵᱟᱝᱠᱚ ᱵᱩᱡᱼᱼ ᱵᱩᱡᱷᱟᱹᱣ ᱠᱟᱫᱟ ᱡᱮ ᱯᱷᱳᱱ ᱦᱟᱸᱜ ᱪᱮᱫ ᱞᱮᱠᱟ ᱵᱮᱵᱚᱦᱟᱨ ᱦᱩᱭᱩᱜᱼᱟ ᱛᱚ ᱚᱱᱟ ᱠᱷᱟᱹᱛᱼᱼ ᱠᱷᱚᱛᱤᱨ ᱛᱤᱧ ᱞᱟᱹᱭᱟ ᱟᱵᱚ ᱩᱱᱠᱩ ᱠᱟᱹᱴᱤᱡ ᱜᱤᱫᱽᱨᱟᱹ ᱫᱚ ᱢᱟᱱᱮᱼᱼ ᱟᱱ ᱟᱵᱚ ᱫᱤᱥᱟᱹ ᱦᱩᱫᱤᱥ ᱠᱟᱛᱮᱫ ᱦᱟᱸᱜ ᱩᱱᱠᱩ ᱮᱢ ᱩᱪᱤᱛ ᱠᱟᱱ ᱛᱟᱵᱚᱱᱟ ᱯᱷᱳᱱ ᱠᱚ ᱟᱨᱼᱼ ᱯᱷᱳᱱ ᱠᱷᱚᱱᱟᱜ ᱦᱚᱸ ᱩᱸᱻᱩᱸ ᱟᱹᱰᱤ ᱱᱟᱯᱟᱭ ᱱᱟᱯᱟᱭ ᱟᱸ ᱜᱮᱭᱟᱱ ᱠᱚ ᱦᱟᱛᱟᱣ ᱜᱟᱱᱚᱜᱼᱟ᱾ ᱡᱟᱦᱟᱸ ᱫᱚ ᱩᱸ ᱟᱵᱚᱣᱟᱜᱼᱼ ᱡᱤᱭᱚᱱ ᱨᱮ ᱟᱹᱰᱤ ᱱᱟᱯᱟᱭ ᱜᱮ ᱠᱟᱹᱢᱤ ᱮᱢᱟ ᱟᱨ ᱚᱱᱟ ᱥᱟᱶ ᱥᱟᱶ ᱱᱚᱶᱟ ᱛᱮ ᱦᱟᱸᱜ ᱮᱸ ᱯᱷᱳᱱ ᱫᱚ ᱦᱟᱸᱜ ᱯᱷᱳᱱ ᱞᱮᱠᱟ ᱛᱮᱫᱚ ᱦᱟᱸᱜᱼᱼ ᱦᱟᱯᱮᱱ ᱫᱤᱱᱨᱮ ᱟᱹᱰᱤ ᱱᱟᱯᱟᱭᱜᱮᱦᱟᱸᱜ ᱞᱟᱦᱟᱥᱮᱫ ᱮ ᱞᱟᱦᱟ ᱵᱚᱱᱟ᱾ ᱤᱧ ᱫᱚ ᱚᱱᱠᱟᱧ ᱢᱚᱱᱮᱭᱟ ᱟᱨᱼᱼ ᱟᱢ ᱫᱚ ᱪᱮᱫ ᱞᱮᱠᱟ ᱢᱚᱱᱮᱭᱟ ᱦᱟᱸᱜ ᱞᱟᱹᱭ ᱢᱮ ᱛᱟᱦᱚᱞᱮ ᱢᱟ?
ᱱᱚᱜᱼᱚᱭ ᱡᱮᱴᱟᱜ ᱟᱸᱡᱚᱢᱮ ᱤᱧ ᱠᱩᱞᱤ ᱠᱮᱫ ᱵᱮᱱᱟ ᱯᱷᱳᱱ ᱫᱚ ᱦᱟᱸᱜ ᱛᱤᱱᱟᱹᱜ ᱞᱟᱹᱠᱛᱤᱭᱟ᱾ ᱥᱮ ᱟᱵᱚ ᱦᱚᱸ ᱜᱤᱫᱽᱨᱟᱹ ᱠᱚ ᱢᱟᱱᱮᱼᱼ ᱛᱤᱱᱟᱹᱜ ᱚᱠᱛᱮᱨᱮ ᱥᱮ ᱛᱤᱱᱟᱹᱜ ᱜᱟᱱ ᱮᱢ ᱢᱩᱪᱤᱛ ᱠᱟᱱᱟ ᱦᱳᱭ ᱚᱱᱟᱧ ᱠᱩᱞᱤ ᱠᱮᱫ ᱵᱤᱱᱟ᱾ ᱟᱨ ᱟᱵᱮᱱ ᱫᱚ ᱚᱠᱟ ᱠᱚᱪᱚ ᱵᱮᱱ ᱞᱟᱹᱭ ᱫᱟ ᱤᱧ ᱫᱚ ᱵᱟᱹᱧᱼᱼ ᱵᱟᱹᱧ ᱡᱚᱢ ᱫᱟ ᱵᱟᱝ ᱫᱚ ᱵᱟᱲᱟᱭ ᱠᱟᱛᱮᱜ ᱵᱟᱝ ᱵᱮᱱ ᱨᱚᱲᱮᱜ ᱠᱟᱱ᱾ ᱵᱟᱝ ᱫᱚ ᱥᱮ ᱪᱮᱜ ᱵᱮᱱ ᱨᱚᱲ ᱫᱟ ᱟᱵᱮᱱ ᱵᱟᱝᱵᱮᱱ ᱵᱩᱡᱮᱜ ᱠᱟᱱ ᱵᱟᱝ ᱫᱚ ᱟᱹᱣᱲᱤ ᱜᱤ ᱡᱟᱹᱯᱤᱫ᱾ ᱠᱟᱛᱮ ᱵᱮᱱ ᱨᱚᱲᱫᱟ ᱚᱱᱟ ᱠᱚᱦᱚᱸ ᱵᱟᱝ ᱵᱩᱡᱩᱜ ᱠᱟᱱᱟ ᱡᱮᱴᱟ ᱤᱧ ᱫᱩᱧ ᱢᱮᱱᱫᱟ᱾ ᱟᱵᱚ ᱫᱚ ᱯᱷᱳᱱ ᱫᱚ ᱢᱟᱱᱮ ᱜᱤ ᱜᱤᱫᱽᱨᱟᱹ ᱫᱚ ᱠᱟᱹᱴᱤᱡ ᱩᱢᱮᱨ ᱨᱮ ᱮᱢ᱾ ᱫᱚ ᱵᱟᱝ ᱞᱟᱹᱠᱛᱤᱭᱟ ᱤᱧ ᱫᱚᱧ ᱞᱟᱹᱭᱟ᱾ ᱡᱟᱸᱦᱟ ᱫᱚ ᱩᱱᱟᱹᱜ ᱠᱟᱹᱴᱤᱡ ᱩᱢᱮᱨ ᱨᱮ ᱡᱟᱸᱦᱟ ᱛᱮᱫᱚ ᱩᱱᱤ ᱜᱤᱫᱽᱨᱟᱹ ᱵᱟᱹᱲᱤᱜ᱾ ᱵᱟᱹᱲᱤᱡ ᱥᱮ ᱮᱴᱟᱜ ᱰᱟᱦᱟᱨ ᱥᱮᱜ ᱞᱟᱦᱟᱜ ᱢᱟ ᱚᱱᱮᱠᱟᱱ ᱚᱠᱛᱚ ᱨᱮ ᱫᱚ ᱮᱠᱫᱚᱢ ᱜᱮ ᱵᱟᱝ᱾ ᱠᱷᱛᱤᱭᱟ ᱪᱮᱫᱟᱜ ᱥᱮ ᱩᱱᱤ ᱫᱚ ᱦᱟᱸᱜ ᱧᱮᱞᱮᱢᱮ ᱩᱱᱤ ᱫᱚ ᱵᱟᱝ ᱵᱟᱲᱟᱭ ᱠᱟᱛᱮ ᱟᱢ ᱮᱢᱟᱭ᱾ ᱠᱷᱟᱱᱮᱢ ᱮᱴᱟᱜ ᱢᱟᱱᱮ ᱩᱱᱤ ᱫᱚ ᱡᱟᱸᱦᱟ ᱨᱟᱹᱥᱠᱟᱹ ᱥᱮ ᱢᱚᱱᱮ ᱨᱟᱹᱥᱠᱟᱹ ᱚᱠ ᱜᱤᱫᱽᱨᱟᱹ ᱚᱠᱛᱮ ᱫᱚ ᱚᱠᱟᱴᱟᱜ ᱨᱟᱹᱥᱠᱟᱹ ᱠᱚ ᱵᱩᱡᱟ ᱚᱱᱮ ᱚᱝᱠᱟᱱᱟ ᱠᱚ ᱧᱮᱞᱟ ᱛᱟᱦᱞᱮ ᱩᱱᱤ ᱵᱟᱹᱲᱤᱡ ᱰᱟᱦᱟᱨ ᱥᱮᱜ-ᱮ ᱪᱟᱞᱟᱜ ᱠᱟᱱᱟ᱾ ᱛᱟᱦᱞᱮ ᱠᱷᱟᱡ ᱫᱚ ᱚᱸᱰᱮ ᱫᱚ ᱩᱱᱤ ᱠᱟᱹᱴᱤᱡ ᱚᱠᱛᱮ ᱨᱮ ᱮᱢ ᱫᱚ ᱵᱟᱝ ᱞᱟᱹᱠᱛᱤ ᱠᱟᱱᱟ ᱛᱤᱱ ᱚᱠᱛᱮ ᱨᱮ ᱮᱢ ᱞᱟᱹᱠᱛᱤ ᱠᱟᱱᱟ ᱡᱟᱸᱦᱟᱱᱟᱜ᱾